ᱳ
ᱦᱮᱞᱳ
ᱦᱩᱸ ᱜᱚᱝᱠᱮ ᱡᱚᱦᱟᱨ ᱜᱮ
ᱦᱩᱸ ᱜᱚᱝᱠᱮ ᱡᱚᱦᱟᱨ ᱜᱮ
ᱟᱨ ᱥᱟᱹᱜᱩᱱ ᱥᱮᱛᱟᱜ
ᱜᱚᱝᱠᱮ ᱥᱟᱹᱜᱩᱱ ᱥᱮᱛᱟᱜ,
ᱜᱚᱝᱠᱮ ᱟᱵᱤᱱᱟᱜ ᱨᱚᱲ ᱠᱟᱹᱴᱤᱡ ᱟᱹᱰᱤ ᱵᱷᱤᱛᱤᱨ ᱟᱸᱡᱚᱢᱚᱜ ᱠᱟᱱᱟ ᱠᱟᱹᱴᱤᱡ
ᱚᱻ ᱱᱤᱛᱳ ᱱᱤᱛᱳᱜ ᱟᱸᱡᱚᱢᱚᱜ ᱠᱟᱱᱟ?
ᱟᱸᱡᱚᱢᱚ ᱫᱚ ᱟᱸᱡᱚᱢᱚᱜ ᱠᱟᱱᱟ ᱢᱟᱱᱮ ᱟᱹᱰᱤ ᱵᱷᱤᱛᱤᱨ ᱨᱮ ᱵᱤᱱ ᱨᱚ
ᱦᱩᱸ ᱵᱷᱤᱛᱤᱨ ᱨᱮᱫᱚ ᱜᱚᱢᱠᱮ ᱟᱫᱚ ᱫᱟᱜ ᱫᱟᱭ ᱛᱚ ᱜᱚᱢᱠᱮ ᱫᱟᱜ ᱡᱟᱹᱲᱤᱭ ᱫᱟᱭ ᱛᱚ
ᱦᱩᱸ
ᱟᱫᱚ ᱜᱚᱝᱠᱮ ᱞᱚᱦᱚᱫ ᱵᱟᱲᱟ ᱦᱩᱭ ᱠᱟᱱᱟ ᱛᱚ ᱟᱫᱚ ᱢᱟᱱᱮ ᱨᱟᱦᱟ ᱠᱚ ᱠᱟᱹᱴᱤᱡ ᱴᱷᱟᱱᱰᱟ ᱠᱚ ᱞᱟᱜᱟᱣ ᱠᱟᱫ ᱞᱤᱧᱟᱹ ᱛᱚ ᱠᱟᱹᱴᱤᱡ ᱨᱟᱦᱟ ᱠᱚ ᱵᱚᱞᱚ ᱟᱠᱟᱱᱟ ᱾
ᱟᱪᱪᱷᱟ ᱟᱪᱪᱷᱟ,
ᱦᱚᱴᱚᱜ ᱠᱚ ᱠᱟᱹᱴᱤᱡ ᱤᱭᱟᱹ ᱠᱟᱱ ᱛᱟᱹᱞᱤᱧᱟ ᱴᱷᱟᱱᱰᱟ ᱞᱟᱜᱟᱣ ᱞᱤᱧᱟᱹ ᱛᱚ ᱚᱱᱟ ᱠᱷᱟᱛᱤᱨ ᱛᱮ ᱜᱚᱝᱠᱮ ᱱᱚᱝᱠᱟ ᱵᱤᱱ ᱟᱸᱡᱚᱢ ᱫᱟᱵᱤᱱ
ᱦᱩᱸ
ᱛᱟᱭ ᱜᱚᱝᱠᱮ ᱚᱱᱛᱮ ᱫᱚ ᱫᱟᱜ ᱡᱟᱹᱲᱤᱭᱤᱫᱟᱭ ᱥᱮ ᱵᱟᱝ?
ᱦᱚ ᱱᱚᱛᱮ ᱜᱚᱢᱠᱮ ᱮ ᱫᱟᱜ ᱡᱟᱹᱲᱤ ᱞᱮᱫᱟᱭ ᱦᱚᱞᱟᱭ ᱫᱟᱜ ᱡᱟᱹᱲᱤ ᱞᱮᱫᱟᱭ ᱛᱮᱦᱮᱧ ᱫᱚ ᱨᱤᱢᱤᱞ ᱨᱤᱢᱤᱞ ᱠᱟᱫᱟᱭ ᱮ ᱛᱮᱦᱮᱧ ᱫᱚ ᱟᱣ ᱟᱣᱨᱤ ᱨᱤᱢᱤᱞ ᱫᱚ ᱥᱟᱡᱟᱣ ᱟᱠᱟᱫᱟᱭ ᱫᱟᱜ ᱫᱚ ᱵᱟᱹᱱᱩᱜᱼᱟ᱾
ᱩᱸ᱾ ᱚᱱᱛᱮ ᱫᱚ ᱜᱚᱢᱠᱮ ᱦᱚᱞᱟ ᱪᱟᱴᱴᱟ ᱠᱷᱚᱱᱟᱜ ᱫᱟᱜ-ᱮ ᱮᱦᱚᱵ ᱠᱮᱫᱟᱭ ᱯᱩᱨᱟᱹ ᱱᱤᱛᱳᱜ ᱦᱚᱸ ᱫᱟᱜ ᱡᱚᱨᱚᱭᱮᱫ ᱜᱮᱭᱟᱭ᱾
ᱱᱤᱛᱚᱜ ᱯᱩᱨᱟᱹ ᱟᱸᱱ ᱯᱩᱨᱟᱹ ᱢᱤᱫ ᱧᱤᱫᱟᱹᱭ ᱫᱟᱜ ᱠᱟᱫᱟᱭ?
ᱢᱤᱫ ᱧᱤᱫᱟᱹ ᱫᱟᱜ ᱠᱮᱫᱟᱭ ᱟᱨ ᱱᱚᱝᱠᱟ ᱴᱟᱱᱟ ᱫᱚ ᱵᱟᱝ ᱢᱟᱱᱮ ᱪᱮᱫᱠᱟ ᱞᱟᱹᱭᱟ ᱞᱟᱹᱭᱟᱹᱵᱤᱱᱟ. ᱧ ᱢᱟᱱᱮ ᱯᱚᱨᱥᱟ ᱞᱮᱠᱟ ᱫᱟᱜ ᱫᱟᱭ᱾ ᱟᱨᱚ ᱠᱟᱹᱴᱤᱡ ᱪᱩᱞᱩ ᱵᱚᱱᱫᱚ ᱵᱚᱱᱫᱚ ᱫᱚ ᱵᱟᱝ ᱢᱟᱱᱮ ᱡᱷᱤᱨᱤ-ᱡᱷᱤᱨᱤ ᱫᱟᱜ ᱮᱟᱭ ᱟᱨᱚ ᱡᱩᱨᱛᱮ ᱫᱟᱜ ᱮᱫᱟᱭ ᱟᱨᱚᱭ ᱡᱷᱤᱨᱤ-ᱡᱷᱤᱨᱤ ᱫᱟᱜ ᱫᱟᱭ ᱢᱟᱱᱮ ᱵᱚᱱᱫᱚ ᱫᱚ ᱵᱟᱹᱱᱩᱜᱼᱟ᱾
ᱟᱪᱪᱷᱟ ᱟᱪᱪᱷᱟ ᱢᱟᱱᱮ ᱢᱤᱫ ᱜᱷᱟᱹᱲᱤᱡ ᱢᱤᱫ ᱜᱷᱟᱹᱲᱤᱡ ᱵᱚᱱᱫᱚᱭ ᱮᱫᱟᱭ ᱦᱮᱸ ᱥᱮ᱾
ᱦᱮᱸ ᱢᱤᱫᱜᱷᱲᱤᱜ ᱢᱤᱫᱜᱷᱲᱤᱜ ᱵᱚᱱᱫᱚᱭ ᱫᱟᱭ᱾ ᱱᱤᱛᱚᱜ ᱫᱚ ᱠᱟᱹᱴᱤᱡ ᱵᱚᱱᱫᱚ ᱠᱮᱫᱟᱭ ᱢᱟᱱᱮ ᱵᱚᱱᱫᱚ ᱫᱚ ᱵᱟᱠᱚ ᱞᱟᱹᱭᱟ ᱠᱚ ᱚᱱᱟ ᱫᱚ ᱠᱟᱹᱡ ᱠᱟᱹᱡ ᱡᱚᱨᱚᱜ ᱠᱟᱱ ᱜᱮᱭᱟ᱾
ᱩᱸ ᱴᱟᱱᱟᱭ ᱫᱟᱜ ᱟᱯᱮ ᱠᱟᱱᱟᱭ᱾
ᱦᱮᱸ ᱴᱟᱱᱟ ᱫᱟᱜ ᱠᱮᱫᱟᱭ᱾ ᱟᱨ ᱱᱚᱣᱟ ᱠᱷᱟᱹᱛᱤᱨ ᱛᱮ ᱠᱟᱹᱴᱤᱡ ᱱᱚᱣᱟ ᱫᱤᱭᱮ ᱛᱮ ᱞᱚᱦᱚᱫ ᱵᱟᱲᱟ ᱠᱟᱱᱟᱞᱤᱧ ᱛᱚ ᱱᱚᱣᱟ ᱠᱷᱟᱹᱛᱤᱨ ᱴᱷᱟᱱᱰᱟ ᱠᱟᱹᱴᱤᱡ ᱞᱟᱜᱟᱣ ᱠᱟᱜ ᱞᱤᱧᱟᱹ ᱢᱟᱱᱮ᱾ ᱦᱚᱴᱚᱜ ᱨᱟᱦᱟ ᱠᱚ ᱠᱟᱴᱤᱡ ᱱᱚᱝᱠᱟ ᱟᱸᱡᱚᱢᱚᱜ ᱠᱟᱱᱟ ᱵᱷᱤᱛᱤᱨ ᱵᱷᱤᱛᱤᱨ ᱨᱮᱜᱮ᱾
ᱛᱚ ᱜᱚᱢᱠᱮ ᱪᱟᱥ ᱪᱟᱥ ᱫᱚ ᱛᱟᱦᱚᱞᱮ ᱛᱚ ᱟᱹᱰᱤ ᱵᱷᱟᱲᱤ ᱵᱷᱟᱜ ᱵᱷᱟᱜᱤ ᱛᱮ ᱦᱩᱭᱩᱜ ᱠᱟᱱᱟ ᱛᱟᱯᱮᱭᱟ ᱫᱟᱜ ᱱᱟᱜ ᱛᱚ‌ ᱠᱚ ᱱᱤᱛ
ᱵᱟᱝ ᱜᱚᱜ ᱟᱹᱞᱤᱧ ᱫᱚ ᱜᱚᱢᱠᱮ ᱟᱹᱞᱤᱧ ᱫᱚ ᱚᱲᱟᱜ ᱨᱮᱫᱚ ᱵᱟᱹᱱᱩᱜ ᱞᱤᱧᱟᱹ ᱜᱚᱝᱠᱮ᱾
ᱟᱪᱪᱷᱟ ᱟᱪᱪᱷᱟ᱾
ᱟᱹᱞᱤᱧ ᱫᱚ ᱵᱟᱡᱟᱨ ᱨᱮ ᱢᱮᱱᱟᱜ ᱞᱤᱧᱟᱹ ᱚᱱᱟ ᱵᱟᱡᱟᱨ ᱥᱮᱫ ᱜᱮ ᱱᱚᱝᱠᱟ ᱫᱟᱜ ᱮᱟᱭ ᱟᱫᱚ ᱚᱲᱟᱜ ᱥᱮᱫ ᱫᱚ ᱯᱷᱳᱱ ᱫᱚ ᱯᱷᱳᱱ ᱞᱮᱫ ᱛᱟᱦᱮᱸ ᱟᱞᱤᱧ᱾ ᱞᱟᱹᱭ ᱫᱟᱠᱚ ᱢᱟᱱᱮ ᱫᱟᱜ ᱚᱱᱛᱮ ᱫᱚ ᱫᱟᱜ ᱜᱮ ᱵᱟᱹᱱᱩᱜᱼᱟ᱾
ᱟᱪᱪᱷᱟ ᱟᱪᱪᱷᱟ᱾
ᱱᱚᱣᱟᱣᱟᱜ ᱜᱮ ᱢᱤᱫᱴᱮᱱ ᱥᱚᱢᱚᱥᱥᱟ ᱢᱟᱱᱮ ᱵᱟᱡᱟᱨ ᱥᱮᱫ ᱫᱟᱜ ᱱᱟᱜ ᱥᱚᱢ ᱤᱭᱟᱹ ᱢᱟᱱᱮ ᱤᱭᱟᱹ ᱵᱟᱹᱱᱩᱜᱼᱟ ᱩᱱᱤ ᱞᱟ ᱵᱟᱝ ᱞᱟᱜᱟᱜᱼᱟᱭᱟ ᱵᱟᱡᱟᱨ ᱥᱮᱫ ᱜᱮ ᱫᱟᱜᱟᱭ ᱟᱨ ᱟᱵᱚ ᱟᱹᱛᱳ ᱫᱤᱥᱚᱢ ᱟᱹᱛᱳ ᱫᱤᱥᱚᱢ ᱠᱚᱨᱮ ᱚᱱᱮ ᱫᱟᱜ ᱨᱮᱱᱟᱜ ᱚᱵᱷᱟᱵ᱾ ᱟᱭ ᱚᱸ ᱨᱚᱦᱚᱭ ᱠᱚ ᱦᱩᱭᱩᱜᱼᱟ ᱱᱤᱛᱚᱜ ᱟᱨ ᱱᱚᱱᱛᱮ ᱜᱮ ᱟ ᱟᱹᱛᱩᱳ ᱫᱤᱥᱚᱢ ᱥᱮᱫ ᱜᱮ ᱵᱟᱝ ᱫᱟᱜ ᱮᱟᱭ᱾
ᱟᱪᱪᱷᱟ᱾ ᱟᱞᱮ ᱟᱞᱮ ᱥᱮᱫ ᱦᱚᱸ ᱜᱚᱝᱠᱮ ᱫᱟᱜ ᱵᱟᱹᱱᱩᱜᱼᱟ ᱟᱞᱮ ᱟᱹᱛᱩ ᱥᱮᱫ ᱫᱚ ᱱᱚᱛᱮ᱾ ᱵᱟᱡᱟᱨ ᱥᱮ ᱤᱧ ᱦᱚᱸ ᱵᱟᱡᱟᱨ ᱥᱮᱫ ᱨᱤᱧ ᱛᱟᱦᱮᱱ ᱜᱮᱭᱟ ᱛᱚ ᱵᱟᱡᱟᱨ ᱥᱮᱫ ᱢᱟᱱᱮ ᱱᱛᱮ ᱦᱚᱸ ᱩᱱᱟᱹᱜ ᱫᱟᱜ ᱫᱚ ᱵᱟᱹᱱᱩᱜᱼᱟ ᱟᱨ ᱩᱸ ᱟᱹᱛᱩ ᱫᱤᱥᱚᱢ ᱥᱮᱫ ᱦᱚᱸ ᱫᱟᱜ ᱵᱟᱹᱱᱩᱜᱼᱟ᱾
ᱵᱟᱝ ᱜᱚᱝᱠᱮ ᱟᱞᱮ ᱤᱧ ᱡᱟᱦᱟᱸ ᱵᱟᱡᱟᱨ ᱨᱮ ᱛᱟᱦᱮᱱ ᱜᱮᱭᱟ ᱚᱱᱛᱮ ᱫᱚ ᱵᱷᱟᱜᱤ ᱜᱮ ᱢᱟᱱᱮ ᱫᱟᱜ ᱫᱚ ᱫᱟᱜ ᱮ ᱫᱚᱢᱮ ᱜᱮ ᱵᱟᱝ ᱫᱚ ᱵᱟᱝ᱾ ᱚᱱ ᱫᱟᱜ ᱨᱮᱱᱟᱜ ᱫᱚ ᱚᱱᱛᱮᱜ ᱥᱚᱢᱚᱥᱥᱟ ᱫᱚ ᱵᱟᱝ ᱦᱩᱭᱩᱜᱼᱟ ᱱᱚᱣᱟ ᱥᱩᱨ ᱠᱚᱨᱮ ᱫᱚᱠᱚ ᱨᱚᱦᱚᱭ ᱢᱟᱱᱮ ᱨᱚᱦᱚᱭ ᱪᱟᱵᱟ ᱞᱮᱠᱟᱜ ᱜᱮ ᱢᱟᱱᱮ ᱟᱣᱨᱤ ᱪᱟᱵᱟᱭᱟᱠᱚ ᱢᱟᱱᱮ ᱨᱚᱦᱟᱭ ᱫᱟᱠᱚ᱾
ᱟᱪᱪᱷᱟ ᱟᱪᱪᱷᱟ᱾
ᱚᱱᱛᱮ ᱫᱚ ᱫᱟᱜ ᱨᱮᱱᱟᱜ ᱥᱚᱢᱚᱥᱥᱟ ᱫᱚ ᱚᱱᱛᱮ ᱫᱚ ᱵᱟᱹᱱᱩᱜᱼᱟ᱾
ᱛᱚ ᱜᱚᱝᱠᱮ ᱛᱟᱦᱚᱞᱮ ᱱᱤᱭᱟᱹ ᱫᱷᱟᱣ ᱢᱟ ᱦᱚᱸᱜ-ᱚᱭ ᱟᱥᱟᱲ ᱵᱚᱸᱜᱟ ᱟᱥᱟᱲ ᱵᱚᱸᱜᱟ ᱢᱟ ᱪᱟᱵᱟᱭᱮᱱᱟ᱾ ᱦᱩᱸ᱾
ᱦᱩᱸ᱾
ᱩᱸᱜ ᱱᱚᱣᱟ ᱡᱷᱮᱸᱴ ᱵᱚᱸᱜᱟ ᱟᱨᱟᱢᱵᱷᱚᱭᱱᱟ᱾
ᱟᱨ ᱱᱤᱭᱟᱹ ᱫᱷᱟᱣ ᱫᱚ ᱮ ᱫᱟᱜ ᱜᱮ ᱵᱟᱭ ᱫᱟᱜ ᱟᱵᱚᱱ ᱠᱟᱱ ᱫᱚ᱾
ᱵᱟᱝ ᱱᱚᱣᱟ ᱜᱮᱛᱚ ᱜᱚᱢᱠᱮ ᱵᱟᱠᱷᱟᱱ ᱱᱟᱦᱜ ᱵᱟᱠᱷᱟᱱ ᱜᱚᱝᱠᱮ ᱟᱥᱟᱲ ᱵᱚᱸᱜᱟ ᱨᱮᱜᱮ ᱦᱩᱲᱩ ᱠᱚᱫᱚ ᱢᱟᱱᱮ ᱯᱩᱨᱟᱹ ᱪᱟᱵᱟ ᱟᱹᱜᱩ ᱞᱮᱠ ᱞᱮᱠᱟᱜᱮ ᱪᱟᱵᱟ ᱠᱚᱜᱼᱟ ᱢᱟᱱᱮ ᱪᱟᱵᱟ ᱫᱚ ᱵᱟᱝ ᱢᱟᱱᱮ ᱴᱟᱠᱴᱩᱠ ᱛᱟᱦᱮᱸ ᱠᱚᱜᱼᱟ ᱢᱟᱱᱮ ᱪᱟᱵᱟ ᱟᱹᱜᱩ ᱞᱮᱠᱟᱜᱮ᱾ ᱟᱫᱚ ᱱᱤᱭᱟᱹ ᱪᱷᱚᱲ ᱫᱚ ᱜᱚᱢᱠᱮ ᱫᱚᱢᱮ ᱜᱮ ᱰᱮᱨᱤᱚᱜ ᱵᱟᱱᱟᱚᱭ᱾ ᱫᱟᱜ ᱦᱚᱸ ᱚᱱᱠᱟ ᱜᱮ ᱵᱷᱟᱜᱤ ᱞᱮᱠᱟ ᱫᱟᱜ ᱡᱟᱹᱲᱤ ᱵᱟᱝ ᱫᱟᱜ ᱡᱟᱹᱲᱤ‌ᱭᱟᱜ ᱵᱚᱱᱟᱭ᱾
ᱦᱩ ᱥᱮᱨᱢᱟ ᱡᱟᱹᱲᱤ ᱵᱟᱸᱭ ᱡᱟᱹᱲᱤᱭᱮᱫ
ᱦᱩᱸ ᱵᱟᱝ ᱡᱟᱹᱲᱤᱭᱫᱟᱭ ᱱᱚᱝᱠᱟ ᱠᱟᱹᱴᱤᱡ ᱥᱚᱢᱚᱥᱥᱟ ᱧᱩᱨᱦᱩᱜ ᱠᱟᱱᱟ ᱟᱹᱰᱤ ᱡᱳᱨ ᱜᱮ᱾ ᱜᱚᱝᱠᱮ ᱡᱟᱦᱟᱸ ᱥᱮᱫ ᱱᱚᱣᱟ ᱢᱤᱱᱤ ᱠᱚ ᱚᱱᱮ ᱫᱟᱜ ᱨᱮᱱᱟᱜ ᱥᱚᱢᱚᱥᱥᱟ ᱠᱚ ᱵᱟᱝ ᱦᱩᱭᱩᱜ ᱟᱥ ᱥᱮ ᱜᱚᱝᱠᱮ ᱚᱱᱛᱮ ᱵᱮᱥᱤ ᱫᱟᱜᱟᱭ᱾
ᱦᱳᱭ ᱦᱳᱭ᱾
ᱟᱨ ᱡᱟᱦᱟᱸ ᱥᱮᱮᱞᱫ ᱫᱟᱜ ᱨᱮᱱᱟᱜ ᱠᱟᱹᱴᱤᱡ ᱥᱚᱢᱚᱥᱥᱟ ᱚᱱᱛᱮ ᱫᱚ ᱡᱟᱹᱲᱤ ᱦᱚᱸ ᱵᱟᱹᱧ ᱡᱟᱹᱲᱟᱭ ᱟᱫᱚ ᱱᱚᱝᱠᱟ ᱜᱮ ᱛᱮ ᱠᱟᱹᱴᱤᱡ ᱪᱟᱸᱫᱳ ᱵᱚᱸᱜᱟ ᱦᱚᱸ ᱵᱟᱝ ᱠᱚᱭᱚᱜ ᱟᱵᱚᱱ ᱠᱟᱱᱟᱭ ᱜᱚᱝᱠᱮ᱾
ᱚᱱᱟ ᱴᱷᱤᱠ ᱠᱟᱛᱷᱟ ᱜᱮᱧ ᱞᱟᱹᱭ ᱟᱠᱟᱫᱟ᱾
ᱦᱮᱸ᱾
ᱱᱤᱭᱟᱹᱜᱮ ᱟᱵᱚ ᱫᱚ ᱥᱮᱨᱢᱟ ᱡᱟᱹᱲᱤᱭᱟ ᱤᱭᱟᱹ ᱨᱮᱜᱮ ᱵᱚᱱ ᱛᱟᱦᱮᱱᱟ ᱦᱟᱸᱜ᱾ ᱛᱚ ᱫᱟᱜ ᱵᱚᱱᱟᱭ ᱡᱟᱦᱟᱸ ᱞᱮᱠᱟ ᱨᱚᱦᱚᱭ ᱤᱲᱤ ᱠᱟᱜ
ᱡᱟᱸᱦᱟ ᱞᱮᱠᱟ ᱵᱚᱱ ᱨᱚᱦᱚᱭᱟ ᱚᱱᱟ ᱫᱚ
ᱡᱷᱮᱸᱴ ᱵᱚᱸᱜᱟ ᱢᱟ ᱵᱚᱞᱚᱭᱮᱱᱟ᱾
ᱦᱮᱸ ᱡᱷᱮᱸᱴ ᱵᱚᱸᱜᱟ ᱫᱚ ᱜᱚᱝᱠᱮ ᱵᱚᱞᱚ ᱫᱚ ᱟᱹᱰᱤᱧ ᱦᱚᱸ ᱵᱷᱟᱜᱮ ᱵᱚᱞᱚᱭᱮᱱᱟ ᱜᱚᱝᱠᱮ? ᱟᱹᱞᱤᱧ ᱦᱚᱸ ᱩᱱᱟᱜᱫᱚ ᱵᱟᱹᱞᱤᱧ ᱵᱷᱟᱜᱮ ᱞᱮᱠᱟ ᱵᱟᱲᱟᱭ ᱟᱹᱞᱤᱧ᱾
ᱵᱚᱞᱚ ᱟᱠᱟᱱᱟ ᱠᱟᱱᱟ ᱵᱚᱞᱚ ᱟᱠᱟᱱᱟ ᱟᱨ ᱛᱚᱞᱟ ᱠᱚᱦᱚᱸ ᱛᱚ ᱦᱟᱨᱟᱣ ᱠᱟᱱᱟ᱾
ᱦᱮᱸ ᱛᱚ ᱦᱮᱸ ᱛᱚᱞᱟ ᱠᱚᱫᱚ ᱦᱟᱨᱟ ᱠᱟᱱᱟ ᱟᱞᱮᱭᱟᱜ ᱦᱚᱸ ᱜᱚᱝᱠᱮ ᱛᱚᱞᱟ ᱠᱚᱫᱚ ᱦᱟᱨᱟ ᱠᱟᱱᱟ᱾ ᱦᱮᱸ ᱨᱚᱦᱚᱭ ᱨᱚᱦᱚᱭ ᱨᱮᱱᱟᱜ ᱛᱚᱞᱟ ᱨᱚᱦᱚᱭ ᱨᱮᱱᱟᱜ ᱴᱟᱭᱤᱢ ᱫᱚ ᱯᱟᱨᱚᱢ ᱤᱫᱤᱜ ᱠᱟᱱᱟ᱾ ᱱᱚᱣᱟ ᱫᱚ ᱜᱚᱝᱠᱮ ᱪᱤᱠᱟᱹᱭ ᱦᱚᱭᱩᱜ-ᱟ, ᱥᱚᱢᱚᱥᱥᱟ ᱜᱮ ᱱᱤᱛᱚᱜ ᱫᱚ ᱥᱚᱢᱚᱥᱥᱟ ᱜᱮ ᱫᱚᱢᱮ ᱥᱚᱢᱚᱥᱥᱟ ᱠᱟᱱᱟ ᱵᱚᱱ᱾
ᱦᱮᱸ᱾
ᱜᱚᱝᱠᱮ ᱟᱯᱮ ᱜᱚᱝᱠᱮ ᱛᱟᱦᱮ ᱟᱯᱮᱥᱮᱫ ᱦᱚᱸ ᱛᱚ ᱱᱚᱝᱠᱟ ᱟᱯᱮ ᱥᱮᱫ ᱦᱚᱸ ᱵᱟᱠᱚ ᱨᱚᱦᱚᱭ ᱠᱮᱫᱟ ᱠᱚ?
ᱵᱟᱝ ᱵᱟᱝ ᱟᱞᱮ ᱥᱮᱫ ᱦᱚᱸ ᱵᱟᱹᱱᱩᱜᱼᱟ, ᱫᱟᱜ ᱵᱟᱹᱱᱩᱜᱼᱟ, ᱫᱟᱜ ᱵᱟᱹᱱᱩᱜ ᱛᱮᱜᱮ ᱟᱞᱮ ᱥᱮᱫ ᱦᱚᱸ ᱨᱚᱦᱚᱭ ᱵᱟᱝ ᱦᱩᱭᱩᱜ ᱠᱟᱱᱟ᱾
ᱦᱩᱸ᱾
ᱫᱟᱜ ᱚᱱᱟ ᱤᱭᱟᱹ ᱨᱮᱜᱮ ᱢᱮᱱ-ᱢᱮᱱ ᱤᱭᱟ ᱛᱚᱞᱟ ᱠᱚᱫᱚ ᱦᱟᱨᱟᱣ ᱠᱟᱱ ᱛᱟᱞᱮᱭᱟ᱾ ᱫᱟᱜ ᱢᱟᱱᱮ ᱠᱮᱴᱮᱡ ᱧᱚᱜ ᱮ ᱫᱟᱜ ᱞᱮᱠᱷᱟᱱ ᱜᱮ ᱨᱚᱦᱚᱭ ᱨᱚᱦᱚᱭ ᱞᱮ ᱟᱨᱟᱢᱵᱷᱚᱜᱼᱟᱞᱮ, ᱚᱱᱠᱟ ᱫᱟᱜ ᱜᱮ ᱵᱟᱭ ᱫᱟᱜ ᱟᱞᱮ ᱠᱟᱱᱟᱭ᱾
ᱚ᱾ ᱟᱞᱮ ᱦᱚᱸ ᱜᱚᱝᱠᱮ ᱱᱚᱝᱠᱟ ᱜᱮ ᱫᱟᱜ ᱜᱮ ᱵᱟᱝ ᱡᱟᱹᱲᱤᱭᱫᱟᱭ, ᱟᱫᱚ ᱪᱤᱠᱤᱛᱮ ᱨᱚᱦᱚᱭ ᱦᱩᱭᱩᱜᱼᱟ?
ᱛᱚ ᱜᱚᱝᱠᱮ ᱛᱟᱦᱚᱞᱮ ᱚᱱᱛᱮ ᱫᱚ ᱪᱮᱫ ᱦᱚᱲᱩ ᱠᱚᱯᱮ ᱨᱚᱦᱚᱭ ᱜᱮᱭᱟ?
ᱦᱩᱸ ᱟᱞᱮᱥᱮᱫ, ᱟᱞᱮᱥᱮᱫ ᱫᱚ ᱚᱱᱮ ᱥᱚᱨᱱᱚ ᱠᱚ,
ᱦᱮᱸ᱾
ᱮᱸ ᱞᱚᱞᱟᱴ ᱠᱚ ᱟᱨ ᱟᱹᱰᱤ ᱠᱤᱪᱷᱩ ᱱᱮᱛᱟᱨ ᱫᱚ ᱱᱟᱣᱟ ᱱᱟᱣᱟ ᱤᱭᱟᱹ ᱠᱚᱦᱚᱸ ᱛᱚ ᱩᱰᱩᱝᱚᱜ ᱠᱟᱱᱟ᱾ ᱦᱩᱲᱩ ᱧᱩᱛᱩᱢ ᱠᱚ, ᱦᱩᱲᱩ ᱠᱚ ᱩᱰᱩᱠᱚᱜ ᱠᱟᱱᱟ᱾
ᱱᱟᱣᱟ ᱦᱩᱲᱩ ᱜᱮ ᱱᱟᱣᱟ ᱦᱩᱲᱩ ᱡᱟᱦᱟᱸ ᱩᱰᱩᱠ ᱠᱟᱱᱟ ᱩᱰᱩᱠ ᱠᱟᱱᱟ ᱫᱚ ᱨᱚᱦᱚᱭ ᱠᱟᱫᱟ ᱥᱮ ᱵᱟᱝ?
ᱜᱚᱝᱠᱮ ᱟᱹᱞᱤᱧ ᱫᱚ ᱦᱮᱸ ᱨᱚᱦᱚᱭ ᱫᱚ ᱵᱟᱹᱞᱤᱧ ᱟᱹᱞᱤᱧ ᱫᱚ ᱵᱟᱹᱞᱤᱧ ᱵᱟᱲᱟᱭᱟᱞᱤᱧ᱾
ᱟᱪᱪᱷᱟ ᱟᱪᱪᱷᱟ᱾
ᱟᱹᱰᱤᱜᱟᱱ ᱡᱟᱭᱜᱟ ᱨᱮ ᱾
ᱟᱫᱚ ᱟᱹᱰᱤ ᱦᱩᱸ ᱱᱟᱣᱟ ᱨᱚᱦᱚᱭ ᱦᱮᱸ ᱨᱚᱦᱚᱭ ᱫᱚ ᱨᱚᱦᱚᱭ ᱫᱟ ᱠᱚ ᱦᱩᱲᱩ ᱠᱚᱫᱚ ᱱᱟᱣᱟ ᱠᱚᱫᱚ ᱱᱚᱣᱟ ᱠᱷᱟᱹᱛᱤᱨ ᱟᱹᱞᱤᱧ ᱫᱚᱠᱷᱟᱱ ᱵᱟᱹᱞᱤᱧ ᱵᱟᱲᱟᱭᱟᱞᱤᱧ ᱛᱚ ᱪᱮᱫ ᱦᱩᱲᱩ ᱠᱚ ᱢᱮᱱᱟᱜᱼᱟ? ᱚᱱᱛᱮ ᱟᱞᱮᱥᱮᱫ ᱱᱚᱣᱟ ᱠᱚᱠᱚ ᱪᱟᱥ ᱜᱮᱭᱟ ᱠᱚ ᱟᱫᱚ ᱱᱟᱣᱟ ᱦᱩᱲᱩ ᱠᱚᱦᱚᱸ ᱢᱮᱱᱟᱜᱼᱟ ᱱᱟᱣᱟ ᱦᱩᱲᱩ ᱠᱚᱦᱚᱸ ᱪᱟᱥ ᱜᱮᱭᱟ ᱠᱚ ᱾
ᱟᱪᱪᱷᱟ ᱟᱪᱪᱷᱟ ᱾ ᱦᱩᱸ ᱾
ᱟᱨ ᱟᱯᱮ ᱥᱮᱫ ᱫᱚ ᱜᱚᱝᱠᱮ?
ᱟᱞᱮ ᱥᱮᱫ ᱦᱚᱸ ᱚᱱᱟᱠᱤᱱ ᱜᱮ ᱵᱤᱥᱤ ᱦᱳᱭᱳᱜᱼᱟ, ᱟᱨ ᱱᱟᱣᱟ ᱦᱳᱲᱳ ᱱᱮᱛᱟᱨ ᱫᱚᱠᱚ ᱟᱞᱮ ᱥᱮᱫ ᱫᱚᱠᱚ ᱦᱟᱸᱜ ᱤᱭᱟᱹ ᱨᱚᱦᱚᱭ ᱠᱟᱫᱟ ᱦᱟᱸᱜ ᱪᱤᱠᱟᱹᱜ ᱠᱟᱱᱟ ᱦᱟᱸᱜ? ᱥᱚᱨᱱᱚ ᱟᱨ ᱞᱚᱞᱚ ᱞᱚᱞᱟᱴ ᱜᱮ ᱟᱞᱮ ᱥᱮ ᱦᱚᱸ ᱵᱤᱥᱤ ᱦᱩᱭᱩᱜ ᱜᱮᱭᱟ ᱾
ᱟᱨ ᱱᱟᱣᱟ ᱦᱩᱲᱩ ᱦᱚᱸᱞᱮ ᱱᱤᱭᱟᱹ ᱫᱷᱟ ᱫᱚ ᱠᱚ ᱧᱮᱞ ᱫᱟ ᱦᱟᱸᱜ ᱾
ᱦᱩᱸ ᱾ ᱟᱫᱚ ᱡᱷᱚᱛᱚ ᱦᱟᱜ ᱠᱷᱟᱱ ᱡᱚᱛᱚ ᱦᱳᱲᱳ ᱜᱮᱛᱚ ᱨᱚᱦᱚᱭ ᱫᱚ ᱵᱷᱟᱜᱤᱭᱟ ᱢᱟᱱᱮ ᱧᱮᱞ ᱫᱚᱦᱚ ᱧᱮᱞ ᱪᱮᱫᱠᱟ ᱦᱳᱲᱳ ᱦᱳᱭᱳᱜᱼᱟ? ᱪᱤᱠᱠᱟ ᱱᱤᱛᱚᱜ ᱨᱚᱦᱚᱭ ᱤᱫᱤᱭᱮᱫ ᱜᱮᱭᱟ ᱵᱚᱱ ᱯᱨᱚᱛᱮᱠ ᱫᱤᱱ ᱜᱮ ᱱᱚᱣᱟ ᱯᱨᱚᱛᱮᱠ ᱵᱟᱨ ᱜᱮ ᱾
ᱦᱳᱭ ᱾
ᱟ ᱱᱟᱶᱟ ᱦᱩᱲᱩ ᱠᱚ ᱴᱟ-ᱴᱨᱟᱭ ᱠᱟᱛᱮᱜ ᱦᱮᱸ ᱪᱮᱜᱠᱟᱱ ᱦᱩᱲᱩᱼᱟ ᱪᱮᱜᱠᱟ ᱪᱟᱣᱞᱮ ᱠᱚ ᱫᱟᱠᱟ ᱠᱚ ᱪᱮᱜᱠᱟ ᱥᱤᱵᱤᱞᱟ?
ᱦᱳᱭ ᱾ ᱠᱟᱛᱷᱟ ᱾
ᱛᱩ ᱛᱚ ᱴᱨᱟᱭ ᱫᱚ ᱵᱷᱟᱜᱤ ᱭᱟᱥᱮ ᱾
ᱦᱩᱸ ᱾ ᱛᱚ ᱜᱚᱝᱠᱮ ᱟᱯᱮ ᱫᱚ ᱩᱸᱜ ᱨᱚᱦᱚᱭ ᱥᱚᱢᱚᱭ ᱫᱚ ᱪᱮᱫ ᱛᱮᱯᱮ ᱥᱤ ᱜᱮᱭᱟ ᱱᱟᱦᱮᱞ ᱛᱮᱥᱮ ᱤᱭᱟᱹ ᱜᱟᱹᱲᱤ ᱜᱟᱹᱲᱤ ᱛᱮᱜᱮ?
ᱜᱚᱝᱠᱮ ᱟᱞᱮ ᱫᱚ ᱜᱟᱹᱤᱡ ᱜᱟᱹᱲᱤ ᱛᱮ ᱜᱮᱞᱮ ᱥᱤ ᱜᱮᱭᱟᱞᱮ ᱾
ᱱᱮᱛᱟᱨ ᱫᱚ ᱚᱱᱟ ᱱᱟᱦᱮᱞ ᱡᱩᱜᱽ ᱫᱚ ᱪᱟᱵᱟᱭᱮᱱᱟ ᱵᱟᱝ?
ᱱᱮᱛᱟᱨ ᱫᱚ ᱱᱟᱦᱮᱞ ᱡᱩᱜ ᱫᱚ ᱜᱚᱝᱠᱮ ᱪᱟᱵᱟ ᱠᱟᱱᱟ ᱟᱫᱚ ᱱᱮᱛᱟᱨ ᱫᱚ ᱩᱱᱟᱹᱜ ᱫᱚ ᱴᱟᱭᱤᱢ ᱦᱚᱸ ᱞᱟ ᱜᱟᱜᱼᱟ ᱥᱮ ᱱᱟᱦᱮᱞ ᱛᱮ ᱫᱚ ᱾ ᱟᱨ ᱱᱮᱛᱟᱨ ᱫᱚ ᱟᱹᱰᱤ ᱡᱟᱦᱟᱱᱟᱜ ᱜᱮ ᱞᱚᱜᱚᱱ ᱥᱟᱺᱦᱤᱡ ᱜᱮ ᱠᱟᱹᱢᱤ ᱠᱚ ᱠᱟᱹᱢᱤ ᱢᱟᱱᱮ ᱴᱟᱠᱴᱟᱨ ᱛᱮᱫᱚ ᱟᱹᱰᱤ ᱞᱚᱜᱚᱱ ᱠᱟᱢᱤᱭᱟ ᱾ ᱟᱫᱚ ᱠᱤᱱᱛᱩ ᱱᱟᱦᱮᱞ ᱞᱮᱠᱟ ᱫᱚ ᱴᱟᱠᱴᱟᱨ ᱫᱚ ᱵᱟᱝ ᱥᱤ ᱫᱟᱲᱮᱭᱟᱭ ᱾ ᱮᱸᱫ ᱱᱟᱦᱮᱞ ᱫᱚ ᱢᱟᱱᱮ ᱞᱚᱥᱚᱫ ᱦᱮᱸ ᱴᱟᱠᱴᱟᱨ ᱱᱟᱦᱮᱞ ᱞᱮᱠᱟ ᱫᱚ ᱞᱚᱥᱚᱫ ᱴᱟᱠᱴᱟᱨ ᱫᱚ ᱵᱟᱝ ᱫᱟᱲᱮᱭᱟᱜᱼᱟᱭ ᱾ ᱴᱟᱠᱴᱟᱨ ᱫᱚ ᱪᱮᱫ ᱴᱟᱠᱴᱟᱨ ᱫᱚ ᱥᱩᱫᱩ ᱪᱮᱛᱟᱱ ᱪᱮᱛᱟᱱ ᱜᱮ ᱞᱚᱥᱚᱛᱟᱭ ᱾ ᱡᱟᱝ ᱡᱟᱸᱜᱟ ᱵᱮᱥᱤ ᱵᱟᱝ ᱡᱟᱝᱜᱟ ᱦᱚᱸ ᱵᱟᱝ ᱵᱚᱞᱚᱱ ᱛᱟᱢᱟ ᱵᱤᱡᱟ ᱴᱟᱠᱴᱟᱨ ᱛᱮᱫᱚ, ᱟᱨ ᱱᱟᱦᱮᱞ ᱛᱮᱫᱚ ᱠᱩ ᱡᱟᱸᱜᱟ ᱦᱚᱸ ᱟᱹᱰᱤ ᱵᱚᱞᱚᱱ ᱛᱟᱢᱟ ᱟᱨ ᱵᱷᱟᱹᱜᱤ ᱞᱮᱠᱟ ᱱᱟᱦᱮᱞ ᱫᱚ ᱢᱟᱱᱮ ᱵᱷᱟᱜᱤ ᱞᱮᱠᱟ ᱤᱭᱟᱹᱭᱟᱭ ᱞᱚᱥᱚᱫᱟᱭ ᱾ ᱟ ᱱᱟᱦᱮᱞ ᱫᱚ ᱥᱩᱫᱩ ᱪᱮᱛᱟᱱ ᱪᱮᱛᱟᱱ ᱜᱮ ᱜᱚᱰᱚ-ᱵᱚᱰᱚ ᱠᱟᱛᱮ ᱤᱫᱤᱭᱟᱭ ᱾
ᱦᱮᱸᱻ
ᱱᱚᱣᱟ ᱠᱷᱟᱹᱛᱤᱨ ᱛᱮᱜᱮᱛᱚ ᱦᱩᱲᱩ ᱠᱚᱫᱚ ᱦᱩᱭ ᱫᱚ ᱦᱩᱭᱩᱜ ᱜᱮᱭᱟ ᱱᱟᱦᱮᱞ ᱤᱭᱟᱹ ᱴᱟᱠᱴᱟᱨ ᱛᱮ ᱵᱟᱝ ᱫᱚ ᱵᱟᱝ, ᱠᱤᱱ ᱛᱩ ᱱᱟᱦᱮᱞ ᱛᱮᱫᱚ ᱠᱟᱹᱴᱤᱡ ᱵᱷᱟᱜᱮ ᱵᱷᱟᱜᱮ ᱵᱷᱟᱹᱜᱤ ᱥᱟᱹᱦᱤᱡ ᱦᱩᱭᱩᱜ ᱜᱮᱭᱟ, ᱟᱫᱚ ᱜᱚᱝᱠᱮ ᱵᱟᱲᱟᱭ ᱠᱟᱛᱮ ᱦᱚᱸ ᱟᱫᱚ ᱡᱟᱦᱟᱸᱨ ᱥᱩᱵᱤᱫᱷᱟ ᱱᱚᱣᱟ ᱜᱮᱛᱚ ᱜᱚᱝᱠᱮ ᱯᱟᱸᱡᱟᱭ ᱟᱵᱚᱱ ᱥᱮ ᱟᱵᱚ ᱫᱚ ᱾ ᱡᱟᱦᱟᱸ ᱴᱟᱜ ᱛᱮ ᱞᱚᱜᱚᱱᱚᱜᱼᱟ ᱾
ᱦᱮᱸ ᱵᱟᱠᱷᱟᱱ ᱛᱚ ᱠᱟᱹᱢᱤ ᱫᱚ ᱵᱟᱢ ᱪᱟᱵᱟ ᱫᱟᱲᱮᱭᱟᱜᱼᱟ ᱠᱟᱱᱟ᱾
ᱵᱟᱝ ᱪᱟᱵᱟ ᱫᱟᱲᱮᱭᱟᱜ ᱟᱢ ᱠᱟᱹᱢᱤ ᱫᱚ ᱾ ᱟᱨ ᱧᱮᱞᱟᱢ ᱟᱢᱦᱚᱸ ᱟᱢᱦᱚᱸ ᱱᱤᱡᱮ ᱦᱚᱸ ᱡᱚᱠᱷᱚᱱ ᱱᱟᱦᱮᱞ ᱛᱮ ᱥᱤᱭ ᱟᱢ ᱾ ᱟᱢ ᱫᱚᱠᱚ ᱵᱟᱹᱜᱤ ᱦᱚᱴᱚᱣᱟᱢᱟ ᱠᱚ, ᱢᱟᱱᱮ ᱛᱟᱞᱟ ᱠᱚᱨᱮ ᱡᱚᱠᱷᱚᱱ ᱵᱟᱹᱫ ᱠᱚ ᱢᱮᱱᱟᱜ ᱛᱟᱢᱟ ᱟᱢ ᱡᱚᱠᱷᱚᱱ ᱱᱟᱦᱮᱞ ᱛᱮ ᱥᱤᱭᱟᱢ ᱱᱩᱠᱩ ᱫᱚ ᱴᱟᱠᱴᱟᱨᱛᱮ ᱥᱤ ᱠᱟᱛᱮ ᱠᱚ ᱨᱚᱦᱚᱭ ᱪᱟᱵᱟ ᱜᱚᱫ ᱠᱟᱜᱼᱟ ᱠᱚ ᱟᱨ ᱟᱢ ᱫᱚ ᱱᱟᱦᱮᱞ ᱨᱮᱜᱮ ᱟᱨ ᱱᱟᱦᱮᱞ ᱜᱚᱢᱠᱮ ᱴᱟᱭᱤᱢ ᱫᱚ ᱞᱟᱜᱟᱜ ᱜᱮᱭᱟ᱾
ᱦᱮᱸ ᱴᱟᱭᱤᱢ ᱞᱟᱜᱟᱜᱼᱟ ᱱᱟᱦᱮᱞ ᱢᱟ ᱚᱱᱟ ᱫᱚ ᱩᱱᱤ ᱡᱟᱞᱟ ᱰᱟᱝᱨᱤ ᱟᱨ ᱟᱨ ᱚᱱᱟ ᱟᱨ ᱚᱱᱟ ᱫᱚ ᱢᱤᱫᱴᱮ ᱴᱟᱠᱴᱟᱨ ᱡᱮᱢᱚᱱ ᱯᱩᱨᱟᱹ ᱞᱟᱹᱭᱤᱱ ᱛᱮ ᱟᱨ ᱚᱱᱟ ᱫᱚ ᱢᱤᱫᱴᱟᱝ ᱜᱮ᱾
ᱢᱤᱫᱴᱟᱝ ᱦᱮᱸ ᱚᱱᱟ ᱫᱚ ᱯᱩᱨᱟᱹ ᱞᱟᱭᱤᱱ ᱞᱟᱭᱤᱱ ᱛᱮ ᱯᱩᱨᱟᱹ ᱟᱹᱰᱤ ᱪᱷᱚᱴ ᱟᱹᱪᱩᱨᱚᱜ-ᱟ᱾ ᱟᱨ ᱢᱤᱫ ᱪᱟᱥ ᱛᱮᱦᱚᱸ ᱵᱟᱝ ᱜᱟᱱᱚᱜᱼᱟ ᱛᱚ, ᱵᱟᱫᱷᱟ ᱵᱟ ᱟᱫᱷᱟ ᱜᱟᱢ ᱠᱚᱨᱣᱟ ᱵᱟᱫᱷᱟ ᱠᱚ ᱛᱚ ᱵᱷᱟᱜᱤᱮ ᱠᱟᱹᱴᱤᱡ ᱵᱟᱝ ᱧᱮᱞᱚᱜ ᱠᱟᱱᱟ ᱟᱨᱚ ᱯᱮ ᱫᱷᱟᱣ ᱦᱚᱸ ᱠᱚᱨᱟᱣ ᱫᱟᱲᱮᱭᱟᱜ-ᱟᱢ, ᱟᱨᱚ ᱟᱬᱜᱚᱢ ᱠᱚ ᱢᱮᱱᱟᱜ ᱛᱟᱢᱟ ᱾
ᱦᱩᱸ᱾ ᱟᱢ ᱟᱢ ᱡᱟᱦᱟᱸ ᱴᱟᱠᱴᱚᱨ ᱛᱮᱢ ᱫᱤᱱ ᱢᱤᱫ ᱫᱷᱟᱨᱮᱢ ᱡᱟᱦᱟᱸᱟᱢ ᱠᱤᱨᱤᱧ ᱤᱫᱤᱭᱟ ᱚᱱᱟ ᱚᱱᱟ ᱡᱟᱭᱜᱟ ᱨᱮᱜᱮ ᱟᱢ ᱱᱟᱦᱮᱞ ᱛᱮ ᱯᱮ ᱯᱩᱱ ᱫᱷᱟᱣ ᱟᱪᱩᱨᱜ ᱦᱩᱭᱩᱜ ᱛᱟᱢᱟ ᱾
ᱮ ᱯᱮ ᱫᱷᱟᱣ ᱯᱮ ᱯᱩᱱ ᱫᱷᱟᱣ ᱟᱪᱩᱨ ᱦᱩᱭᱩᱜ ᱛᱟᱢᱟ᱾ ᱟᱫᱚ ᱤᱭᱟᱹ ᱠᱤᱱᱛᱩ ᱜᱚᱢᱠᱮ ᱱᱟᱦᱮᱞ ᱛᱮᱫᱚ ᱢᱟᱱᱮ ᱠᱷᱮᱛ ᱦᱚᱸ ᱠᱤᱱᱛᱩ ᱥᱚᱢᱟᱱ ᱥᱟᱹᱦᱤᱡ ᱦᱩᱭᱩᱜ ᱛᱟᱢᱟ ᱧᱮᱞᱚᱜ ᱛᱟᱢᱟ ᱾
ᱦᱳᱭ ᱦᱳᱭ᱾
ᱨᱚᱦᱚᱭ ᱦᱚᱸ ᱥᱩᱵᱤᱫᱷᱟ ᱢᱟᱱᱮ ᱫᱟᱜ ᱦᱚᱸ ᱟᱹᱰᱤ ᱪᱮᱨᱦᱟ ᱞᱮᱵᱮᱞ ᱛᱮ ᱛᱟᱦᱮᱱ ᱛᱟᱢᱟ, ᱱᱟᱦᱮᱞ ᱛᱮᱫᱚ ᱢᱟᱱᱮ ᱱᱟᱦᱮᱞ ᱟᱬᱜᱚᱢ ᱟᱢ ᱥᱮ ᱟᱬᱜᱚᱢ ᱛᱮᱫᱚ ᱯᱩᱨᱟᱹ ᱦᱟᱥᱟ ᱠᱚ ᱥᱚᱢᱟᱱᱚᱜ ᱛᱟᱢᱟ ᱵᱷᱟᱜᱤ ᱞᱮᱠᱟ᱾ ᱦᱟᱥᱟ ᱠᱚ ᱵᱟᱹᱭᱥᱟᱹᱜ-ᱟ ᱢᱟᱱᱮ ᱵᱟᱹᱭᱥᱟᱹ ᱚᱱᱟ ᱵᱟᱹᱭᱥᱟᱹ ᱵᱟᱹᱭᱥᱟᱹ ᱦᱟᱞᱠᱟ ᱦᱟᱥᱟ ᱵᱟᱹᱭᱥᱟᱹᱣ ᱞᱮᱠᱷᱟᱱ ᱡᱟᱦᱟᱸ ᱫᱚ ᱛᱚᱞᱟ ᱠᱚ ᱨᱚᱦᱚᱭ ᱥᱚᱢᱚᱭ ᱦᱚᱸ ᱢᱟᱱᱮ ᱵᱟᱝ ᱜᱷᱚᱞᱴᱟᱜ ᱛᱟᱢᱟ ᱦᱟᱱᱛᱮ ᱱᱟᱱᱛᱮ ᱾ ᱥᱚᱡᱮ ᱥᱟᱹᱦᱤᱡ ᱛᱟᱦᱮᱱ ᱛᱟᱢᱟ ᱟᱨ ᱴᱟᱠᱴᱟᱨ ᱛᱮᱫᱚ ᱡᱷᱚᱛᱚ ᱛᱚ ᱤᱭᱟᱹ ᱥᱮ ᱢᱟᱱᱮ ᱦᱟᱥᱟ ᱩᱞ ᱩᱞᱰᱟᱹᱣ ᱤᱫᱤᱭᱤᱭᱟ ᱵᱟᱹᱭᱥᱟᱹᱣ ᱛᱟᱢ ᱵᱟᱹᱭᱥᱟᱹᱣᱟ ᱟᱫᱚ ᱨᱚᱦᱚᱭ ᱨᱮᱦᱚᱸ ᱧᱮᱞᱟᱢ ᱛᱚᱞᱟ ᱦᱚᱸ ᱠᱚᱪᱮ ᱠᱚᱪᱮ ᱛᱟᱢᱟ, ᱚᱱᱟ ᱩᱱᱟᱹᱜ ᱵᱟᱝ ᱵᱟᱹᱭᱥᱟᱹᱣᱟ ᱦᱟᱥᱟ ᱪᱟᱯᱮ ᱦᱚᱸ ᱪᱟᱯᱮ ᱫᱟᱲᱮᱜ ᱛᱟᱢᱟ ᱫᱚᱢᱮ ᱫᱟᱜ ᱞᱮᱠᱷᱟᱱ᱾
ᱢᱟᱱᱮ ᱟᱢ ᱟᱢ ᱡᱚᱠᱷᱚᱱ ᱨᱚᱦᱚᱭ ᱟᱵᱤᱱ ᱡᱚᱠᱷᱚᱱ ᱨᱚᱦᱚᱭ ᱠᱮᱫᱟ ᱵᱤᱱ ᱛᱚᱞᱟ ᱛᱚ ᱨᱚᱦᱚᱭ ᱦᱚᱪᱚ ᱠᱮᱫ ᱠᱚᱣᱟ ᱵᱤᱱ ᱟᱹᱵᱤᱱ ᱵᱟᱠᱷᱟᱱ ᱚᱱᱮ ᱡᱟᱦᱟᱸᱭ ᱠᱤᱥᱟᱹᱱ ᱟᱛᱮᱫ ᱦᱚᱸ, ᱟᱫᱚ ᱚᱱᱮ ᱫᱚᱢᱮ ᱡᱚᱠᱷᱚᱱ ᱫᱟᱜ ᱡᱟᱹᱲᱤ ᱠᱮᱫᱟᱭ ᱨᱚᱦᱚᱭ ᱯᱚᱨ ᱡᱷᱚᱛ ᱟᱫᱚ ᱪᱟᱯᱤᱭᱮᱱ ᱛᱟᱵᱤᱱᱟ ᱛᱚᱞᱟ ᱢᱚᱞᱟ ᱤᱭᱟᱹ ᱛᱚᱞᱟ ᱠᱚ ᱡᱷᱚᱛᱚ᱾
ᱟᱞᱜᱟ ᱟᱞᱜᱟ ᱦᱟᱥᱟ ᱥᱮ᱾ ᱟᱨ ᱱᱟᱦᱮᱞ ᱱᱟᱦᱮᱞ ᱛᱮᱠᱷᱟᱱ ᱢᱟᱱᱮ ᱥᱤ ᱠᱟᱛᱮᱫ ᱡᱚᱠᱷᱚᱱ ᱟᱬᱜᱚᱢ ᱜᱚᱜ ᱠᱮᱫᱟᱢ ᱟᱬᱜᱚᱢ ᱞᱮᱠᱷᱟᱱ ᱟᱫᱚ ᱦᱟᱥᱟ ᱫᱚ ᱟᱹᱰᱤ ᱪᱮᱦᱨᱟ ᱞᱮᱸᱡᱮᱨ ᱥᱟᱹᱦᱤᱡ ᱵᱟᱹᱭᱥᱟᱹᱣ ᱤᱫᱤᱭᱱᱟ ᱾ ᱟᱫᱚ ᱨᱚᱦᱚᱭ ᱠᱟᱛᱮᱫ ᱦᱚᱸ ᱡᱚᱠᱷᱚᱱ ᱫᱟᱜ ᱡᱟᱹᱲᱤᱭᱟᱭ ᱟᱫᱚ ᱚᱱᱮ ᱫᱟᱜ ᱡᱟᱹᱲᱤ ᱞᱮᱠᱷᱟᱱ ᱫᱚ ᱵᱟᱝ ᱱᱚᱝᱠᱟ ᱜᱮ ᱛᱟᱦᱮᱱᱟ ᱾
ᱟᱨ ᱢᱟᱱᱮ ᱥᱤ ᱠᱟᱛᱮᱜ ᱟᱬᱜᱚᱢ ᱦᱩᱭᱩᱜᱼᱟ, ᱟᱬᱜᱚᱢ ᱫᱚ ᱯᱩᱨᱟᱹ ᱢᱟᱱᱮ ᱦᱟᱥᱟ ᱴᱟᱜ ᱮ ᱯᱩᱨᱟᱹ ᱥᱚᱢᱟᱱ ᱜᱚᱜ ᱠᱟᱜᱼᱟᱭ ᱵᱟᱝ ᱾
ᱥᱚᱢᱟᱱ ᱜᱚᱜ ᱠᱟᱜ-ᱟᱭ ᱥᱚᱢᱟᱱ ᱦᱚᱸ ᱥᱚᱢᱟᱱ ᱟᱭ ᱟᱨ ᱵᱟᱹᱭᱥᱟᱹᱣ ᱦᱚᱸ ᱵᱟᱹᱭᱥᱟᱹᱣ ᱟᱭ᱾ ᱦᱮᱸ ᱵᱟᱹᱭᱥᱟᱹᱣ ᱵᱟᱹᱭᱥᱟᱹᱣ ᱟᱭ᱾
ᱟᱹᱞᱤᱧ ᱦᱚᱸ ᱜᱚᱝᱠᱮ ᱞᱟᱦᱟ ᱛᱮᱫᱚ ᱚᱱᱠᱟ ᱜᱮᱞᱤᱧ ᱧᱮᱞ ᱵᱟᱲᱟ ᱠᱟᱫᱟ ᱾ ᱟᱫᱚ ᱱᱮᱛᱟᱨ ᱫᱚ ᱱᱟᱦᱮᱞ ᱫᱚ ᱟᱨᱦᱚᱸ ᱤᱭᱟᱹ ᱪᱟᱵᱟ ᱭᱮᱱᱟ᱾
ᱵᱟᱝ ᱦᱮᱸ ᱦᱮᱸ ᱱᱟ ᱦᱮᱸ ᱱᱮᱛᱟᱨ ᱫᱚ ᱟᱬᱜᱚᱢ ᱦᱚᱸ ᱜᱚᱢᱠᱮ ᱵᱟᱠᱚ ᱱᱟᱦᱮᱞ ᱵᱟᱝ ᱨᱮᱦᱚᱸ ᱱᱮᱛᱟᱨ ᱫᱚ ᱟᱬᱜᱚᱢ ᱦᱚᱸ ᱵᱟᱠᱚ ᱟᱲᱜᱚᱢ ᱫᱟ᱾
ᱩᱸᱦᱩᱜ ᱩᱸᱦᱩᱜ ᱟᱲᱜᱚᱢ ᱦᱚᱸ ᱵᱟᱝ᱾
ᱯᱩᱨᱟᱹ ᱥᱤ ᱠᱟᱛᱮᱜ ᱜᱮ ᱨᱚᱦᱚᱭ ᱫᱟᱠᱚ ᱟᱫᱚ ᱛᱤ ᱛᱤ ᱛᱮᱠᱚ ᱥᱚᱢᱟᱱᱟᱜ ᱠᱟᱱᱟ ᱠᱚ ᱦᱟᱥᱟ ᱠᱚ ᱡᱟᱦᱟᱸ ᱠᱚᱨᱮ ᱩᱥᱩᱞ ᱠᱟᱱᱟ ᱢᱟᱱᱮ ᱥᱤ ᱴᱨᱟᱠᱴᱟᱨ ᱥᱤ ᱫᱚ ᱢᱤᱫ ᱫᱷᱟᱨᱮ ᱤᱭᱟᱹᱜ ᱜᱮᱭᱟ ᱥᱮ ᱢᱟᱱᱮ ᱦᱟᱥᱟ ᱠᱚ ᱡᱟᱣᱨᱟᱜ ᱜᱮᱭᱟ ᱛᱚ,
ᱦᱩᱸ,
ᱟᱫᱚ ᱮᱢᱱᱤ ᱛᱤ ᱢᱤ ᱛᱮ ᱠᱩᱰᱤ ᱢᱩᱰᱤ ᱛᱮ ᱥᱚᱢᱟᱱ ᱠᱟᱛᱮᱫ ᱠᱚ ᱨᱚᱦᱚᱭ ᱜᱮᱭᱟ ᱠᱚ ᱢᱟᱱᱮ ᱱᱮᱛᱟᱨ ᱫᱚ ᱟᱬᱜᱚᱢ ᱫᱚ ᱵᱟᱠᱚ ᱤᱭᱩᱥ ᱜᱮᱭᱟ ᱠᱚ᱾
ᱦᱮᱸ ᱦᱮᱸ᱾
ᱚᱱᱛᱮ ᱛᱚ ᱢᱟᱱᱮ ᱴᱟᱠᱴᱟᱨ ᱤᱭᱩᱥ ᱠᱟᱛᱮ ᱦᱚᱸ ᱢᱟᱱᱮ ᱴᱟᱠ ᱴᱟᱨ ᱥᱤ ᱠᱟᱛᱮ ᱦᱚᱸ ᱡᱚᱠᱷᱚᱱ ᱟᱬᱜᱚᱢ ᱦᱚᱸ ᱠᱟᱹᱴᱤᱡ ᱠᱚ ᱞᱟᱜᱟᱣ ᱠᱮᱭᱟ ᱠᱚ ᱵᱷᱟᱜᱮ ᱠᱚᱼᱟ ᱚᱫᱚ ᱟᱲᱜᱚᱢ ᱦᱚᱸ ᱛᱚ ᱵᱟᱠᱚ ᱞᱟᱜᱟᱣ ᱫᱟᱠᱚ ᱛᱚ,
ᱦᱩᱸ ᱦᱩᱸ ᱦᱚᱲ ᱠᱚ ᱞᱟᱹᱭᱟ ᱴᱟᱠᱴᱟᱨ ᱫᱟᱢ ᱟᱨᱦᱚᱸ ᱟᱨᱦᱚᱸ ᱰᱟᱹᱝᱨᱤ
ᱦᱮᱸ ᱦᱮᱸ ᱟᱨᱚ ᱰᱟᱹᱝᱨᱤ ᱟᱛᱮ ᱱᱟᱦᱮᱞ